ᱦᱮᱞᱳ ᱦᱮᱸ ᱟᱸᱡᱚᱢ ᱜᱮ,
ᱦᱩᱸ ᱱᱟᱯᱟᱭ ᱵᱟᱲᱟ ᱜᱮ ᱛᱚ?
ᱟᱸᱻ
ᱞᱟᱹᱭ ᱟ ᱞᱹᱤᱧ ᱱᱟᱯᱟᱭ ᱵᱟᱲᱟ ᱜᱮ?
ᱦᱮᱸ ᱱᱟᱯᱟᱭ ᱵᱟᱲᱟ ᱜᱮ ᱟᱵᱮᱱ ᱜᱮ?
ᱟᱹᱞᱤᱧ ᱦᱚᱸ ᱱᱟᱯᱟᱭ ᱵᱟᱲ ᱜᱮ ᱚᱲᱟᱜ ᱠᱚᱨᱮ ᱫᱚ ᱵᱮᱥ ᱵᱟᱲᱟᱜ ᱜᱮ ᱡᱚᱛᱚ?
ᱦᱮᱸ ᱡᱚᱛᱚ ᱜᱮ ᱵᱮᱥ ᱜᱮ,
ᱦᱮᱸ
ᱟᱨ ᱪᱮᱫᱵᱤᱱ ᱪᱤᱠᱟᱭᱫᱟ ᱛᱚᱵᱮ?
ᱪᱮᱫ ᱦᱚᱸ ᱵᱟᱝ ᱡᱚᱢ ᱵᱟᱲᱟ ᱠᱟᱛᱮᱫ ᱫᱩᱲᱩᱵ ᱵᱟᱲᱟ ᱦᱩᱭ ᱟᱠᱟᱱᱟ ᱟᱵᱤᱱ ᱪᱮᱫ ᱵᱤᱱ ᱪᱤᱠᱟᱹᱭ ᱫᱟ?
ᱟᱪᱪᱷᱟ ᱟᱹᱞᱤᱧ ᱫᱚᱼᱼ ᱪᱮᱫ ᱦᱚᱸ ᱵᱟᱝ ᱱᱚᱜᱼᱚᱭ ᱵᱟᱹᱭᱦᱟᱹᱲ ᱥᱮᱫ ᱞᱤᱧ ᱪᱟᱞᱟᱜ ᱠᱟᱱᱟ ᱪᱮᱫ ᱠᱚ ᱢᱮᱱᱟ ᱰᱟᱹᱝᱨᱤ ᱠᱚᱠᱚ ᱦᱤᱡᱩᱜ ᱜᱮᱭᱟ ᱥᱮᱼᱼ ᱛᱚ ᱚᱱᱛᱮ ᱜᱮᱼᱼ
ᱚ ᱚ ᱰᱟᱹᱝᱨᱤ ᱠᱚ ᱟᱲᱟᱜ ᱟᱠᱟᱫ ᱠᱚ ᱢᱮᱱᱟᱜ ᱠᱚᱛᱟ ᱯᱮᱭᱟ ᱪᱮᱫ?
ᱦᱩᱸᱻ
ᱚ ᱦᱮᱸ ᱛᱚ ᱡᱚᱢ ᱵᱟᱲᱟ ᱠᱟᱜ ᱵᱮᱱ ᱥᱮ ᱵᱟᱝ?
ᱡᱚᱢ ᱵᱟᱲᱟ ᱫᱚ ᱦᱩᱭᱱᱟ ᱛᱤᱠᱤᱱ ᱨᱮᱱᱟᱜ ᱫᱚᱼᱼ
ᱦᱩᱸ
ᱛᱚ ᱪᱮᱫ ᱠᱚ ᱢᱮᱛᱟᱜᱼᱟ ᱚᱸᱻ ᱱᱤᱛ ᱫᱚ ᱮᱥᱮ ᱜᱮ ᱟᱨᱠᱤ᱾
ᱚ ᱜᱚᱝᱠᱮ ᱛᱟᱦᱚᱞᱮ ᱪᱟᱥ ᱠᱚᱵᱮᱱ ᱯᱩᱨᱟᱹᱣ ᱵᱟᱲᱟ ᱠᱮᱫᱮᱜᱼᱟ ᱥᱮ ᱟᱹᱣᱨᱤ?
ᱟᱹᱣᱨᱤ ᱢᱟᱱᱮ ᱠᱤᱪᱷᱩ ᱜᱟᱱ ᱦᱩᱭ ᱠᱟᱱᱟ ᱟᱨ ᱠᱤᱪᱷᱩ ᱜᱟᱱ ᱫᱚ ᱵᱟᱹᱠᱤ ᱢᱮᱱᱟᱜᱼᱟ ᱢᱟᱱᱮᱼᱼ ᱟᱨ ᱡᱚᱛᱚ ᱦᱚᱲᱟᱜ ᱜᱮ ᱟᱹᱰᱤ ᱛᱟᱞ ᱞᱟᱜᱟᱣ ᱠᱟᱱᱟ ᱥᱮ ᱜᱟᱹᱰᱤ ᱵᱟᱝ ᱜᱮ ᱧᱟᱢᱚᱜ ᱠᱟᱱᱟ ᱜᱟᱹᱰᱤ ᱧᱟᱢᱚᱜ ᱠᱟᱱ ᱠᱷᱟᱱᱼᱼ ᱠᱷᱟᱱ ᱦᱚᱲ ᱵᱟᱠᱚ ᱧᱟᱢᱚᱜ ᱠᱟᱱᱟ ᱨᱚᱦᱚᱭ ᱞᱟᱹᱜᱤᱫ ᱛᱮ᱾ ᱟᱨ ᱦᱚᱲ ᱧᱟᱢᱚᱜ ᱠᱟᱱ ᱠᱷᱟᱡ ᱜᱟᱹᱰᱤ ᱵᱟᱭ ᱧᱟᱢᱚᱜ ᱠᱟᱱᱟ ᱥᱚᱢᱚᱭ ᱞᱮᱠᱟ ᱵᱟᱭ ᱫᱟᱜ ᱜᱚᱫ ᱫᱟᱼᱼ
ᱚ ᱦᱮᱸᱛᱚ ᱡᱟᱞᱟ ᱫᱚ ᱟᱹᱰᱤ ᱜᱚᱴᱟᱝ ᱡᱟᱞᱟ ᱛᱮᱜᱮ ᱯᱟᱲᱟᱣ ᱦᱩᱭ ᱠᱟᱱᱟ ᱵᱟᱝ? ᱦᱩᱸ ᱜᱚᱝᱠᱮ ᱛᱟᱦᱚᱞᱮ ᱰᱟᱝᱨᱤ ᱱᱟᱦᱮᱞ ᱠᱚᱫᱚ ᱵᱟᱹᱱᱩᱜᱼᱟ?
ᱵᱟᱝ ᱟᱞᱮ ᱥᱮᱱ ᱫᱚ ᱰᱟᱝᱨᱟ ᱠᱚᱫᱚ ᱢᱟᱱᱮ ᱥᱤᱭᱚᱜ ᱞᱟᱹᱜᱤᱫᱼᱼ ᱛᱮᱫ ᱫᱚ ᱵᱟᱹᱱᱩᱜ ᱠᱚᱣᱟ ᱪᱮᱫᱟᱜ ᱥᱮᱼᱼ ᱱᱮᱛᱟᱨ ᱰᱟᱝᱨᱟ ᱱᱟᱦᱮᱞ ᱛᱮ ᱥᱤᱭᱳᱜ ᱡᱚᱛᱚ ᱜᱮᱠᱚ ᱵᱟᱫ ᱪᱟᱵᱟ ᱠᱮᱫᱟᱼᱼ
ᱦᱩᱸ ᱟᱫ ᱪᱟᱵᱟ ᱴᱟᱭᱤᱢ ᱞᱟᱜᱟᱜᱼᱟ ᱛᱚ ᱚᱱᱟᱛᱮᱠᱚ ᱟᱫ ᱪᱟᱵᱟᱭᱮᱫᱟ ᱵᱟᱝ ᱜᱚᱝᱠᱮ? ᱱᱤᱛᱚᱜ ᱫᱚ ᱡᱷᱚᱛᱚ ᱡᱤᱱᱤᱥ ᱜᱮ ᱡᱚᱞᱫᱤ ᱡᱚᱞᱫᱤ ᱦᱩᱭᱩᱜ ᱢᱟᱼᱼ
ᱦᱮᱸ ᱡᱚᱛᱚ ᱡᱤᱱᱤᱥ ᱜᱮ ᱨᱮᱰᱤᱢᱮᱰ ᱢᱟᱱᱮᱼᱼ ᱟᱨ ᱢᱚᱡᱽ ᱚᱠᱟᱴᱟᱜ ᱢᱚᱡᱽ ᱧᱮᱞᱚᱜ ᱚᱱᱟ ᱪᱮᱛᱟᱱ ᱨᱮᱠᱚ ᱫᱟᱹᱲᱟ ᱥᱮᱼᱼ
ᱦᱮᱸ ᱦᱮᱸ ᱢᱚᱡᱽ ᱡᱤᱱᱤᱥ ᱪᱮᱛᱟᱱ ᱨᱮ ᱦᱚᱲ ᱫᱚ ᱵᱤᱥᱤ ᱠᱚ ᱫᱟᱹᱲᱟᱜ ᱠᱟᱱᱟ ᱟᱨᱠᱤ᱾
ᱦᱳᱭ ᱢᱟᱱᱮ ᱚᱱᱟ ᱥᱤᱥᱴᱮᱢ ᱞᱮᱠᱟᱜᱮ ᱦᱩᱭᱩᱜ ᱠᱟᱱᱟ ᱱᱚᱣᱟ ᱦᱚᱸ ᱡᱮᱼᱼ ᱰᱟᱹᱝᱨᱤ ᱢᱤᱫᱴᱮᱱ ᱮᱢ ᱟᱹᱥᱩᱞ ᱠᱟᱱ ᱠᱷᱟᱱ ᱫᱚ ᱢᱟᱱᱮ ᱟᱢ ᱩᱱᱤ ᱪᱮᱛᱟᱱ ᱨᱮ ᱠᱷᱟᱴᱟᱣ ᱡᱟᱹᱨᱩᱲᱟ ᱢᱟᱱᱮᱼᱼ ᱛᱟᱭᱱᱚᱢ ᱨᱮ ᱞᱟᱜᱟᱣ ᱠᱚᱜ ᱡᱟᱹᱨᱩᱲᱟ ᱤᱱᱟᱹ ᱛᱟᱭᱱᱚᱢ ᱥᱮᱼᱼ ᱜᱟᱹᱭ ᱰᱟᱹᱝᱨᱤ ᱟᱨ ᱡᱚᱛᱚᱱ ᱠᱩᱼᱼ ᱟᱨᱦᱚᱸ ᱱᱚᱛᱮ ᱥᱤᱭᱳᱜ ᱡᱚᱠᱷᱚᱱ ᱦᱚᱸ ᱪᱮᱫ ᱥᱤᱭᱳᱜ ᱢᱮ ᱚᱱᱟ ᱦᱚᱸ ᱢᱤᱱᱤᱢᱟᱢ ᱟᱢ ᱥᱤᱭᱳᱜ ᱠᱷᱟᱱ ᱨᱮᱦᱚᱸ ᱢᱟᱱᱮ ᱥᱮᱛᱟᱜᱼᱼ ᱡᱩᱫᱤ ᱟᱹᱰᱤ ᱠᱷᱚᱱᱮᱢ ᱥᱤᱭᱳᱜ ᱠᱷᱟᱱ ᱱᱚᱜᱚᱭ ᱫᱚᱥᱴᱟ ᱫᱷᱟᱹᱵᱤᱡ ᱜᱮᱢ ᱥᱤ ᱫᱟᱲᱮᱭᱟᱜᱼᱟ ᱡᱟᱫᱟ ᱥᱮ ᱡᱟᱫᱟ ᱟᱢᱼᱼ ᱢᱟᱱᱮ ᱚᱱᱠᱟ ᱵᱟᱨᱭᱟ ᱯᱮᱭᱟ ᱞᱚᱥᱚᱫ ᱚᱱᱟ ᱠᱷᱚᱡ ᱰᱷᱮᱨ ᱫᱚ ᱵᱟᱢ ᱞᱚᱥᱚᱫ ᱫᱟᱲᱮᱭᱟᱜᱼᱟ᱾
ᱵᱟᱝ, ᱵᱟᱝ, ᱵᱟᱝ ᱢᱤᱫ ᱵᱤᱜᱷᱟᱹ ᱢᱟᱱᱮ ᱢᱤᱫ ᱵᱤᱜᱷᱟᱹ ᱥᱮ ᱢᱤᱫ ᱚᱠᱚᱨ ᱵᱮᱥᱤ ᱞᱚᱥᱚᱫ ᱫᱚ ᱵᱟᱝ ᱠᱟᱱᱟ ᱰᱟᱹᱝᱨᱤ ᱱᱟᱦᱮᱞ ᱛᱮᱫᱚ ᱠᱟᱰᱟ ᱱᱟᱦᱮᱞ ᱠᱷᱟᱡ ᱫᱚ ᱥᱟᱨᱟᱫᱤᱱ ᱵᱮᱱ ᱥᱤ ᱫᱟᱲᱮᱭᱟᱜᱼᱟ ᱡᱩᱫᱤ ᱥᱤ ᱦᱚᱲ ᱴᱷᱤᱠ ᱮ ᱴᱷᱤᱠ ᱵᱮᱱ ᱛᱟᱦᱮᱱᱟ ᱵᱟᱝ?
ᱦᱩᱸ
ᱦᱮᱸ ᱚ ᱦᱮᱸᱛᱚ᱾ ᱟᱫᱚ ᱜᱚᱝᱠᱮ ᱰᱟᱹᱝᱨᱤ ᱠᱚᱵᱮᱱ ᱫᱚᱦᱚ ᱟᱠᱟᱫ ᱠᱚᱣᱟ ᱥᱮ ᱵᱟᱝ ᱛᱟᱦᱚᱞᱮ?
ᱦᱮᱸ ᱢᱟᱱᱮ ᱛᱚᱣᱟ ᱡᱚᱢ ᱵᱟᱠᱷᱨᱟ ᱫᱚ ᱢᱮᱱᱟᱜ ᱠᱟᱜ ᱜᱮᱭᱟ ᱢᱟᱱᱮ ᱵᱟᱨᱭᱟ ᱢᱮᱱᱟᱜ ᱠᱤᱱᱟᱹ ᱜᱟᱹᱭ᱾
ᱦᱮᱸ᱾
ᱛᱚ ᱤᱱᱠᱩ ᱫᱚ ᱠᱷᱟᱹᱞᱤ ᱢᱟᱱᱮ ᱛᱚᱣᱟ ᱡᱚᱢ ᱵᱟᱠᱷᱨᱟ ᱛᱮ ᱟᱨᱠᱤ᱾
ᱦᱮᱸ ᱦᱮᱸ ᱛᱚᱣᱟ ᱡᱸᱚᱢ ᱫᱚ ᱞᱟᱹᱠᱛᱤ ᱠᱟᱱ ᱜᱮᱭᱟ᱾
ᱦᱮᱸ, ᱢᱟᱱᱮ ᱥᱚᱢᱚᱭ ᱨᱮᱦᱚᱸ ᱡᱟᱹᱨᱩᱲ ᱠᱟᱱᱟ ᱥᱮ ᱢᱟᱱᱮ ᱛᱚᱣᱟ ᱡᱚᱢ ᱫᱚ ᱛᱚᱣᱟ ᱡᱚᱢ ᱞᱮᱠᱟ ᱜᱮ ᱟᱨ ᱥᱚᱢᱚᱭ ᱨᱮ ᱢᱟᱱᱮᱼᱼ ᱛᱚᱣᱟ ᱠᱚᱦᱚᱸ ᱡᱟᱹᱨᱩᱲ ᱠᱟᱱᱟ ᱯᱩᱡᱟᱹ ᱠᱚᱨᱮ ᱡᱮᱭᱥᱮ ᱠᱤ ᱟᱞᱮ ᱫᱚ ᱥᱚᱨᱦᱟᱭ ᱠᱚᱨᱮ ᱦᱚᱸ᱾ ᱛᱚᱣᱟ ᱡᱟᱹᱨᱩᱲᱟᱞᱮ ᱠᱟᱱᱟ ᱵᱟᱦᱟ ᱠᱚᱨᱮ ᱦᱚᱸ᱾
ᱚ ᱚᱸ᱾
ᱚᱱᱟ ᱠᱟᱨᱚᱱ ᱛᱮ ᱚᱲᱟᱜ ᱨᱮ ᱯᱩᱡᱟᱹ ᱯᱟᱴ ᱡᱚᱠᱷ ᱠᱷᱟᱱ ᱢᱟ ᱡᱟᱹᱨᱩᱲ ᱜᱮᱭᱟ ᱛᱚ ᱛᱟᱦᱮᱸᱞᱱᱠᱷᱟᱱ ᱢᱟ ᱟᱹᱰᱤ ᱵᱮᱥ, ᱡᱩᱫᱤ ᱤᱱᱟᱹ ᱥᱚᱢᱚᱭ ᱨᱮ ᱡᱩᱫᱤ ᱦᱚᱯᱚᱱ ᱵᱟᱲᱟ ᱞᱮᱱᱠᱷᱟᱱ ᱫᱚ ᱵᱟᱝ?
ᱦᱮᱸ ᱦᱮᱸ ᱟᱹᱰᱤ ᱵᱮᱥ ᱚᱱᱟ ᱫᱚ, ᱮᱸ ᱱᱤᱦᱟᱹᱛ ᱟᱵᱚᱨᱮᱱ ᱦᱟᱯᱲᱟᱢ ᱠᱚ ᱟᱹᱜᱩ ᱠᱟᱜ ᱠᱚᱣᱟ ᱢᱮᱨᱚᱢ ᱠᱚ ᱥᱤᱢ ᱥᱩᱠᱨᱤ ᱠᱚ ᱱᱤᱦᱟᱹᱛ ᱜᱮ ᱟᱵᱚ ᱦᱚᱸ ᱫᱚᱦᱚᱸ ᱦᱚᱸ ᱞᱟᱹᱠᱛᱤ ᱫᱚ ᱠᱟᱱ ᱜᱮᱭᱟ᱾ ᱛᱟᱨ ᱢᱚᱫᱽᱫᱷᱮ ᱨᱮᱞᱤᱧ ᱞᱟᱹᱭᱟ ᱡᱩᱫᱤ ᱦᱚᱲ ᱠᱚ ᱵᱟᱠᱚ ᱛᱟᱦᱮᱱ ᱛᱟᱵᱮᱱᱟ, ᱛᱟᱦᱚᱞᱮ ᱩᱱᱠᱩ ᱞᱟᱹᱜᱤᱫ ᱛᱮ ᱡᱟᱦᱟᱸ ᱵᱮᱱ ᱞᱟᱹᱭ ᱧᱮᱞ ᱵᱟᱲᱟ ᱞᱟᱹᱜᱤᱫ ᱦᱚᱲ ᱠᱚ ᱫᱚᱨᱠᱟᱨᱚᱜᱼᱟ ᱥᱮ, ᱩᱱᱠᱩ ᱠᱚ ᱡᱩᱫᱤ ᱵᱟᱠᱚ ᱛᱟᱦᱮᱱᱟ ᱛᱚ ᱪᱤᱠᱟᱹ ᱛᱮᱵᱚ ᱫᱚᱦᱚ ᱫᱟᱲᱮᱭᱟᱠᱚᱣᱟ ᱵᱟᱝ ᱾
ᱦᱮᱸ ᱮᱠᱪᱩᱭᱮᱞᱤ ᱚᱱᱟ ᱦᱚᱸ᱾ ᱦᱚᱲ ᱱᱤᱛᱚᱜ ᱩᱱᱠᱩ ᱛᱟᱭᱱᱚᱢ ᱨᱮ ᱢᱤᱫ ᱦᱚᱲ ᱛᱟᱦᱮᱱ ᱡᱟᱹᱨᱩᱲ, ᱱᱤᱛᱚᱜ ᱡᱚᱛᱚ ᱦᱚᱲ ᱚᱲᱟᱜ ᱨᱮᱱ ᱡᱩᱫᱤ ᱡᱚᱛᱚ ᱦᱚᱲ ᱡᱟᱦᱟᱸ ᱥᱮᱱ ᱮᱢ ᱪᱟᱞᱟᱣ ᱞᱮᱱᱠᱷᱟᱱ ᱫᱚ ᱵᱟᱝ ᱦᱩᱭᱩᱜᱼᱟ, ᱢᱤᱫ ᱦᱚᱲ ᱫᱚ ᱛᱟᱦᱮᱱ ᱜᱮ ᱡᱟᱹᱨᱲ ᱪᱮᱫᱟᱜ ᱥᱮ ᱤᱱᱠᱩ ᱠᱚᱠᱚ ᱛᱟᱦᱮ ᱞᱮᱱ ᱠᱷᱟᱱ ᱩᱱᱠᱩ ᱫᱚ ᱧᱮᱞ ᱠᱚ ᱦᱩᱭᱩᱜᱼᱟ, ᱯᱷᱮᱨᱟᱣ ᱠᱚ ᱦᱩᱭᱩᱜᱼᱟ, ᱢᱤᱫ ᱛᱚᱞ ᱨᱮᱫᱚ ᱛᱚ ᱵᱟᱠ ᱩ ᱛᱟᱦᱮᱱᱟ ᱢᱤᱫ ᱡᱟᱜᱟ ᱨᱮᱛᱚ᱾
ᱦᱮᱸ ᱚᱱᱟ ᱦᱚᱛᱚ ᱠᱟᱛᱷᱟ ᱠᱟᱱ ᱜᱮᱭᱟ, ᱵᱟᱠᱷᱟᱱ ᱟᱲᱟᱜ ᱠᱟᱠᱚ ᱦᱩᱭᱩᱜᱼᱟ, ᱡᱟᱦᱟᱸ ᱥᱮᱫ ᱨᱮ ᱟᱛᱤ
ᱟᱲᱟᱜ ᱞᱮᱠᱟᱱ ᱡᱟᱜᱟ ᱫᱚ ᱟᱞᱮ ᱥᱮᱫ ᱨᱮ ᱫᱚ ᱵᱟᱹᱱᱩᱜᱼᱟ, ᱛᱚᱞ ᱠᱟᱛᱮ ᱜᱮ ᱫᱚᱦᱚ ᱠᱟᱠᱩ ᱡᱟᱹᱨᱩᱲᱟ᱾
ᱚ ᱚᱸ ᱵᱟᱝ ᱟᱞᱮ ᱥᱮᱫ ᱢᱟ ᱟᱲᱟᱜ ᱡᱟᱭᱜᱟ ᱫᱚ ᱢᱮᱱᱟᱜ ᱟᱲᱟᱜ ᱞᱮᱠᱷᱟᱡ ᱜᱮ ᱟᱨᱠᱤ ᱡᱟᱜᱟ ᱠᱚᱼᱼ
ᱟᱪᱪᱷᱟ᱾ ᱛᱚᱵᱮ ᱠᱷᱟᱱ ᱢᱟ ᱟᱹᱰᱤ ᱵᱮᱥ ᱟᱲᱟᱜ ᱡᱟᱭᱜᱟ ᱢᱮᱱᱟᱜ ᱠᱷᱟᱱ ᱫᱚ ᱾ ᱟᱞᱮ ᱥᱮᱫ ᱫᱚ ᱵᱟᱹᱱᱩᱜᱼᱟ, ᱟᱲᱟᱜ ᱡᱟᱭᱜᱟ ᱫᱚ ᱢᱟᱱᱮ ᱟᱲᱟ ᱜᱮᱭᱟ ᱛᱚ ᱟᱭᱢᱟ ᱪᱟᱥ ᱟᱵᱟᱫ ᱵᱟᱨᱚ ᱢᱟᱥ ᱜᱮ ᱦᱩᱭᱩᱜᱼᱟ, ᱟᱨᱠᱚ ᱪᱟᱥ ᱟᱵᱟᱫ ᱜᱮᱭᱟ ᱥᱮ ᱛᱚ ᱦᱚᱲᱟᱜ ᱪᱟᱥ ᱟᱵᱟᱫᱽ ᱠᱚᱠᱩ ᱡᱚᱢ ᱟᱠᱩ ᱞᱚᱠᱥᱟᱱ ᱟᱠᱩ ᱛᱚ ᱦᱚᱲᱟᱜᱼᱼ ᱛᱷᱟ ᱟᱡᱚᱢ ᱢᱟᱱᱮ ᱚᱠᱚᱭ ᱠᱷᱚᱡᱚᱜ ᱟᱭ, ᱦᱮᱸ᱾ ᱛᱚ ᱛᱚᱞ ᱠᱟᱛᱮ ᱜᱮ ᱫᱚᱦᱚ ᱠᱟᱠᱚ ᱡᱟᱹᱨᱩᱲᱟ ᱟᱫᱚ ᱛᱚᱞ ᱡᱟᱜᱟ ᱫᱚ ᱢᱮᱱᱟᱜ ᱜᱮᱭᱟ ᱢᱮᱱᱟᱜ ᱫᱚ ᱵᱟᱝ ᱫᱚ ᱵᱟᱝ᱾ ᱢᱟᱱᱮ ᱢᱮᱱᱟᱜ ᱜᱮᱭᱟ ᱟᱫᱚ ᱮᱸ ᱪᱮᱫ ᱠᱚ ᱢᱮᱱᱟᱼᱼ ᱢᱟᱱᱮ ᱟᱹᱰᱤ ᱠᱟᱡᱟᱠ ᱫᱚ ᱟᱞᱮ ᱥᱮᱫ ᱨᱮᱱ ᱫᱚ ᱢᱟᱱᱮ ᱰᱟᱹᱝᱨᱤ ᱠᱚᱫᱚ ᱵᱟᱹᱱᱩᱜ ᱠᱚᱣᱟ, ᱟᱹᱰᱤ ᱠᱚᱢ ᱢᱮᱱᱟᱜ ᱠᱚᱣᱟ ᱾
ᱚᱸ, ᱜᱚᱝᱠᱮ ᱛᱟᱦᱚᱞᱮ ᱥᱚᱵᱽᱡᱤ ᱠᱚᱫᱚ ᱪᱮᱫ ᱠᱚᱵᱤᱱ ᱪᱟᱥ ᱵᱟᱲᱟᱭ ᱜᱮᱭᱟ ᱟᱨᱠᱤ?
ᱥᱚᱵᱽᱡᱤ ᱠᱚ ᱟᱞᱮᱫᱚ ᱢᱟᱱᱮ ᱤᱱᱠᱟᱹ ᱡᱚᱢ ᱵᱟᱲᱟᱭ ᱞᱟᱹᱜᱤᱫ᱾ ᱜᱤ ᱠᱷᱟᱹᱞᱤ ᱞᱮ ᱪᱟᱥ ᱵᱟᱲᱟᱭ ᱜᱮᱭᱟ, ᱟᱹᱰᱤ ᱵᱟᱹᱲᱛᱤ ᱫᱚ ᱵᱟᱝ, ᱪᱮᱫᱟᱜ ᱥᱮᱼᱼ ᱚᱱᱟᱦᱚᱸ ᱟᱢ ᱡᱩᱫᱤ ᱟᱹᱷᱨᱤᱧ ᱢᱟᱱᱮ ᱵᱟᱡᱟᱨ ᱥᱮᱫ ᱤᱫᱤ ᱞᱮᱠᱟ ᱡᱩᱫᱤᱢ ᱪᱟᱥ ᱞᱮᱠᱷᱟᱱ ᱫᱚ ᱚᱱᱟ ᱛᱟᱭᱱᱚᱢ ᱨᱮᱜᱮ ᱞᱟᱜᱟᱣ ᱠᱚᱜ ᱛᱟᱦᱮᱱᱟ ᱥᱮ, ᱢᱟᱱᱮ ᱡᱟᱹᱨᱩᱲᱟ ᱥᱮ ᱛᱚ᱾ ᱚᱱᱟ ᱠᱟᱨᱚᱱ ᱛᱮ ᱡᱚᱢ ᱵᱟᱲᱟ ᱞᱮᱠᱟᱞᱮ ᱪᱟᱥ ᱵᱟᱲᱟᱭ ᱜᱮᱭᱟ, ᱱᱤᱛ ᱥᱟᱵ ᱠᱟᱜ ᱢᱮ ᱟᱞᱮ ᱫᱚ ᱵᱷᱮᱱᱰᱤ ᱠᱚ ᱢᱮᱱᱟᱜᱼᱟ, ᱵᱷᱤᱱᱰᱤ ᱤᱱᱟᱹ ᱛᱟᱭᱱᱚᱢ ᱢᱟᱹᱨᱤᱪ ᱢᱮᱱᱟᱜᱼᱟ᱾ ᱤᱱᱟᱹ ᱛᱟᱭᱱᱚᱢ ᱪᱮᱫ ᱠᱚ ᱢᱮᱛᱟᱜ-ᱟ ᱚᱱᱟ ᱵᱮᱸᱜᱟᱲ᱾ ᱢᱟᱱᱮ ᱡᱟᱹᱯᱩᱫ ᱨᱮ ᱡᱚᱜᱼᱟ ᱡᱮ ᱱᱟᱱᱦᱟ ᱱᱟᱱᱦᱟ ᱵᱮᱸᱜᱟᱲ᱾ ᱚᱱᱮ ᱵᱟᱨᱚ ᱢᱟᱹᱥᱤᱭᱟᱹ ᱵᱮᱸᱜᱟᱲ ᱟᱞᱮ ᱫᱚᱞᱮ ᱢᱮᱛᱟᱜᱼᱟ ᱾
ᱚ ᱚᱱᱟ ᱫᱚ ᱢᱟᱱᱮ ᱪᱮᱫ ᱡᱚᱢ ᱵᱟᱲᱟ ᱱᱤᱡᱮ ᱡᱚᱢ ᱵᱟᱲᱟ᱾ ᱟᱲᱟ ᱞᱟᱹᱜᱤᱫ ᱦᱚᱸ ᱨᱚᱦᱚᱭ ᱦᱚᱸ ᱴᱷᱤᱠ ᱜᱮᱭᱟ ᱥᱚᱵᱽᱡᱤ ᱠᱷᱚᱨᱪᱟ ᱫᱚ ᱯᱩᱨᱟᱹ ᱴᱟ ᱜᱮ ᱵᱟᱧᱪᱟᱜᱼᱟ, ᱥᱮ ᱪᱮᱫ ᱜᱚᱝᱠᱮ?
ᱦᱮᱸ ᱢᱟᱱᱮᱼᱼ ᱵᱟᱡᱟᱨ ᱨᱮ ᱢᱟᱱᱮ ᱡᱟᱹᱯᱩᱫ ᱡᱚᱠᱷᱟᱡ ᱫᱚ ᱵᱟᱡᱟᱨ ᱨᱮᱱᱟᱜ ᱢᱟᱱᱮ ᱠᱟᱸᱪᱟ ᱢᱟᱞ ᱨᱮᱱᱟᱜ ᱵᱟᱡᱮᱴ ᱢᱟᱱᱮ ᱛᱷᱚᱲᱟ ᱰᱷᱤᱨᱩᱜ ᱟᱥᱮ ᱾
ᱦᱮᱸ ᱦᱮᱸ ᱦᱮᱸ
ᱛᱚ ᱚᱱᱟ ᱠᱟᱨᱚᱱ ᱛᱮᱜᱮ ᱢᱟᱱᱮ ᱡᱟᱹᱯᱩᱫ ᱵᱟᱠᱷᱨᱟ ᱱᱚᱣᱟ ᱫᱚ ᱟᱨ ᱦᱟᱱᱛᱮ ᱟᱜᱟᱲ ᱫᱤᱱ ᱫᱚ ᱡᱟᱦᱟᱱ ᱯᱨᱚᱵᱞᱮᱢ ᱵᱟᱹᱱᱩᱜᱼᱟ ᱾ ᱛᱚ ᱡᱤᱱᱤᱥ ᱠᱚᱨᱮᱱᱟᱜ ᱪᱮᱫᱟᱜ ᱥᱮ ᱩᱱ ᱡᱚᱠᱷᱚᱱᱼᱼ ᱠᱷᱮᱛ ᱠᱚᱦᱚᱸ ᱢᱟᱱᱮ ᱦᱩᱲᱩ ᱜᱮᱫ ᱨᱟᱠᱟᱵ ᱞᱮᱱᱠᱷᱟᱱ ᱛᱟᱭᱱᱚᱢ ᱛᱮᱫᱚ ᱟᱲᱟᱜ ᱥᱟᱠᱟᱢ ᱠᱚ ᱮᱨᱚᱜ ᱜᱮᱭᱟ ᱾ ᱥᱮ ᱟᱨ ᱮᱴᱟᱜ ᱮᱴᱟᱜ ᱡᱤᱱᱤᱥ ᱠᱚᱦᱚᱸ ᱡᱮᱥᱮ ᱠᱤ ᱨᱚᱦᱚᱭᱚᱜ ᱜᱮᱭᱟ ᱵᱟᱝ ᱛᱚ ᱚᱸᱰᱮ ᱫᱚ ᱩᱛᱩᱳ ᱨᱮᱡᱮᱱᱴ ᱯᱨᱚᱵᱞᱮᱢ ᱵᱟᱝ ᱦᱩᱭᱩᱜ ᱜᱮᱭᱟ ᱾
ᱜᱚᱝᱠᱮ ᱛᱟᱦᱚᱞᱮ ᱟᱯᱮ ᱫᱤᱥᱚᱢ ᱥᱮᱫ ᱜᱩᱰᱩ ᱠᱚᱫᱚ ᱢᱮᱱᱟᱜ ᱠᱚᱣᱟ ᱥᱮ ᱵᱟᱹᱱᱩᱜ ᱠᱚᱣᱟ ᱾
ᱜᱩᱰᱩ ᱢᱮᱱᱟᱜ ᱠᱚᱜᱮᱭᱟ ᱵᱟᱴ ᱟᱞᱮ ᱫᱚ ᱵᱟᱞᱮ ᱜᱚᱡ ᱠᱚᱜᱮᱭᱟ ᱾
ᱚ ᱵᱟ ᱥᱟᱱᱛᱟᱲ ᱟᱯᱮ ᱢᱟᱱᱮ ᱦᱚᱲᱯᱮ ᱜᱩᱰᱩ ᱡᱚᱢ ᱜᱮ ᱵᱟᱯᱮ ᱡᱚᱢ ᱠᱚᱣᱟ ᱥᱮ ᱪᱮᱫ?
ᱵᱟᱝ ᱵᱟᱝ ᱵᱟᱝ ᱵᱟᱞᱮ ᱡᱚᱢ ᱠᱚᱣᱟ ᱟᱞᱮ ᱫᱚ ᱾
ᱦᱟ
ᱚᱱᱤ ᱜᱩᱰᱩ ᱡᱤᱞ ᱡᱚᱢ ᱫᱚ ᱫᱩᱨᱮ ᱛᱷᱟᱠ ᱢᱟᱱᱮᱼᱼ ᱥᱟᱜᱽ ᱜᱮ ᱵᱟᱞᱤᱧ ᱥᱟᱜᱽ ᱠᱟᱜ ᱠᱚᱣᱟ ᱟᱞᱤᱧ ᱢᱟ ᱛᱮᱦᱮᱱ ᱫᱷᱟ. ᱵᱤᱟ ᱩᱱᱠᱩ ᱧᱮᱞ ᱛᱮᱜᱮ ᱟᱹᱰᱤ ᱵᱚᱛᱚᱨ ᱠᱚ ᱧᱮᱞᱚᱜᱼᱟ ᱥᱮ ᱾ ᱢᱟᱱᱮ ᱞᱟᱴᱩ ᱞᱟᱴᱩ ᱰᱟᱴᱟ ᱛᱟᱦᱮᱱᱟ ᱜᱮᱨ ᱞᱟ ᱜᱮᱨᱮ ᱨᱟᱠᱚ ᱾
ᱦᱮᱸ ᱦᱮᱸ ᱜᱚᱝᱠᱮ ᱟᱞᱮᱥᱮᱫ ᱫᱚ ᱜᱩᱰᱩ ᱫᱚᱠᱚ ᱡᱚᱢ ᱫᱚᱼᱼ ᱠᱚ ᱡᱚᱢ ᱠᱚᱜᱮᱭᱟ ᱟᱨᱠᱤ ᱱᱤᱛᱚᱜ ᱢᱟ ᱩᱱᱠᱩ ᱦᱚᱸ ᱟᱫᱚ ᱵᱟᱠᱚ ᱧᱟᱯᱟᱢ ᱠᱟᱱᱟ ᱟᱨᱠᱤᱼᱼ ᱟᱹᱰᱤ ᱠᱚ ᱠᱚᱢ ᱦᱮᱡ ᱟᱠᱟᱱᱟ ᱟᱨᱠᱤ, ᱟᱵᱚ ᱱᱟᱼᱼ ᱚᱱᱟ ᱤᱭᱟᱹ ᱠᱷᱮᱛ ᱠᱚᱨᱮ ᱡᱟᱹᱥᱛᱤ ᱜᱟᱱ ᱦᱟᱱᱟ ᱱᱚᱣᱟ ᱨᱟᱥᱟᱭᱱᱤᱠ ᱥᱟᱨ ᱠᱚᱵᱚᱱ ᱵᱮᱵᱚᱦᱟᱨ ᱮᱫᱟ ᱥᱮ ᱮᱠᱟᱼᱼ ᱛᱮ ᱢᱟᱱᱮ ᱫᱟᱜ ᱠᱚᱨᱮᱱ ᱡᱤᱱᱤᱥ ᱥᱮ ᱟᱲᱮ ᱠᱚᱨᱮᱱ ᱡᱤᱱᱤᱥ ᱫᱚᱠᱚ ᱢᱟᱱᱮ ᱠᱚ ᱜᱚᱡ ᱤᱫᱤᱜ ᱠᱟᱱᱟ ᱟᱨᱠᱤᱼᱼ ᱧᱮᱞ ᱠᱚᱵᱮᱱ ᱥᱮ ᱠᱟᱴᱠᱚᱢ ᱠᱚ ᱨᱚᱠᱚᱡ ᱠᱚ ᱜᱚᱝᱜᱷᱟ ᱠᱚ ᱱᱮᱛᱟᱨ ᱫᱚ ᱩᱱᱟᱹᱜ ᱡᱟᱹᱥᱛᱤ ᱫᱚ ᱵᱟᱵᱚᱱ ᱧᱟᱢ ᱠᱚᱣᱟ ᱥᱮ ᱾ ᱥᱮ ᱟᱯᱮ ᱥᱮᱫ ᱫᱚ ᱢᱮᱱᱟᱜ ᱠᱚᱣᱟ?
ᱵᱟ ᱵᱟ ᱟᱞᱮᱥᱮᱫ ᱫᱚ ᱢᱮᱱᱟᱜ ᱠᱚᱜᱮᱭᱟ ᱢᱟᱱᱮ ᱨᱚᱠᱚᱡ ᱡᱟᱦᱟᱸᱴᱟᱜ ᱵᱮᱱ ᱢᱮᱱ ᱠᱮᱫᱟ ᱥᱮ ᱠᱟᱴᱠᱚᱢ ᱚᱱᱟ ᱼᱼ ᱩᱱᱠᱩ ᱫᱚᱞᱮ ᱡᱚᱢ ᱠᱚᱜᱮᱭᱟ ᱵᱟᱴ ᱟᱹᱰᱤ ᱠᱚᱢ ᱜᱮ ᱢᱟᱱᱮ ᱡᱚᱠᱷᱚᱱ ᱡᱚᱢ ᱥᱟᱱᱟᱣᱟ ᱤᱱᱟᱹ ᱥᱚᱢᱚᱭ ᱨᱮᱼᱼ ᱟᱨ ᱜᱩᱰᱩ ᱫᱚ ᱦᱟᱢᱮᱥᱟ ᱜᱮᱢ ᱧᱟᱢ ᱠᱚᱣᱟ, ᱢᱟᱱᱮ ᱟᱢᱼᱼ ᱛᱷᱚᱲᱟ ᱡᱮᱭᱥᱮ ᱠᱤ ᱚᱲᱟᱜ ᱥᱟᱭᱤᱰ ᱡᱟᱦᱟᱱ ᱜᱟᱴᱟᱨ ᱠᱚ ᱛᱟᱦᱮᱱᱟ ᱥᱮ ᱢᱟᱱᱮ ᱡᱟᱦᱟᱱᱼᱼ ᱱᱚᱜᱲᱟ ᱟᱵᱚᱨᱡᱚᱱᱟ ᱢᱟᱱᱮ ᱚᱱᱟ ᱠᱚ ᱜᱤᱰᱤ ᱛᱟᱦᱮᱱᱟ ᱯᱞᱟᱥᱴᱤᱠ ᱵᱟᱜᱨᱟ ᱥᱮ ᱩᱛᱩ ᱡᱤᱱᱤᱥᱼᱼ ᱨᱮᱭᱟᱜ ᱤᱭᱟᱹ ᱠᱚ ᱢᱟᱱᱮ ᱵᱮᱥᱴ ᱪᱤᱡᱽ ᱜᱤᱰᱤ ᱛᱟᱦᱮᱱᱟ ᱥᱮ ᱚᱱᱟ ᱠᱚᱨᱮ ᱟᱢ ᱟᱭᱩᱵ ᱵᱮᱲᱟᱭᱟ ᱫᱤᱱ ᱢᱟᱱ ᱨᱮᱦᱚᱸ ᱡᱩᱫᱤ ᱠᱷᱟᱹᱞᱤ ᱜᱮ ᱛᱟᱦᱮᱱ ᱠᱷᱟᱱ ᱛᱚ ᱚᱱᱟ ᱠᱚᱨᱮ ᱡᱚᱢ ᱵᱟᱠᱷᱨᱟᱼᱼ ᱨᱟ ᱠᱚ ᱦᱤᱡᱩᱜᱼᱟ ᱞᱟᱹᱴᱩ ᱞᱟᱹᱴᱩ ᱜᱟᱹᱰᱩ ᱛᱚ ᱟᱹᱰᱤ ᱵᱚᱛᱚᱨ ᱜᱮᱠᱚ ᱧᱮᱞᱚᱜᱼᱟ ᱾ ᱛᱚ ᱟᱵᱚ ᱚᱨᱚᱜ ᱢᱟᱱᱮ ᱟᱞᱮ ᱴᱷᱮᱱ ᱦᱚᱸ ᱦᱟᱱᱛᱮ ᱤᱧ ᱢᱟᱢᱟ ᱛᱟᱠᱚ ᱚᱲᱟᱜ ᱥᱮᱫ ᱨᱮᱱ ᱢᱟᱢᱟ ᱛᱮᱠᱚ, ᱥᱮ ᱢᱟᱢᱟ ᱨᱮᱱ ᱠᱚᱲᱟ ᱠᱚᱠᱚ ᱦᱤᱡᱩᱜ ᱠᱷᱟᱱ ᱩᱱᱠᱩ ᱠᱚ ᱢᱮᱱᱟᱠᱚ ᱜᱚᱡ ᱠᱚᱣᱟ ᱛᱚᱼᱼ ᱤᱧ ᱜᱚᱜᱚ ᱥᱮ ᱵᱟᱭ ᱜᱚᱡ ᱦᱚᱪᱚ ᱟᱠᱚᱣᱟ ᱪᱮᱫᱟᱜ ᱥᱮ ᱟᱞᱮ ᱵᱟᱞᱮ ᱡᱚᱢ ᱠᱚᱜᱮᱭᱟ ᱟᱨ ᱚᱲᱟᱜ ᱨᱮᱼᱼ ᱛᱚ ᱚᱱᱟ ᱠᱟᱨᱚᱱ ᱛᱮᱼᱼ
ᱩᱱᱠᱩ ᱫᱚᱠᱚ ᱢᱮᱱᱟ ᱡᱮ ᱜᱚᱡ ᱠᱟᱛᱮᱜ ᱠᱚ ᱡᱚᱢ ᱠᱚᱣᱟ ᱵᱟᱴ ᱟᱞᱮ ᱟᱞᱮ ᱚᱲᱟᱜ ᱨᱮ ᱵᱟᱞᱮ ᱡᱚᱢ ᱠᱷᱟᱹᱛᱤᱨ ᱛᱮ ᱢᱟᱱᱮ ᱵᱟᱞᱮ ᱜᱚᱡ ᱦᱚᱪᱚ ᱟᱠᱚ ᱜᱮᱭᱟ ᱾ ᱟᱨ ᱟᱞᱮ ᱱᱚᱛᱮ ᱪᱮᱫ ᱚᱠᱚᱭ ᱦᱚᱸ ᱠᱚ ᱜᱚᱡ ᱠᱚᱣᱟ ᱥᱮ, ᱪᱮᱫᱟᱜ ᱥᱮ ᱩᱱᱠᱩ ᱡᱩᱫᱤ ᱟᱢᱮᱢ ᱜᱚᱡ ᱞᱮᱠᱚ ᱠᱷᱟᱱ ᱛᱚ ᱚᱱᱟ ᱢᱟᱹᱭᱞᱟᱹ ᱠᱚ ᱡᱮ ᱚᱱᱟ ᱠᱚᱨᱮ ᱜᱤᱰᱤᱜᱼᱼ ᱠᱤᱱᱟ ᱚᱱᱟ ᱫᱚ ᱚᱠᱚᱭ ᱡᱚᱢᱟ ᱾
ᱦᱮᱸ ᱦᱮᱸ ᱚᱱᱟᱢᱟ ᱠᱟᱛᱷᱟ ᱠᱟᱱ ᱜᱮᱭᱟ, ᱟᱨ ᱜᱚᱝᱠᱮ ᱡᱷᱚᱛᱚ ᱡᱤᱱᱤᱥ ᱨᱮ ᱜᱚᱴᱟ ᱚᱠᱟ ᱫᱤᱥᱚᱢ ᱫᱚᱠᱚ ᱡᱚᱢ ᱠᱚᱣᱟ ᱚᱠᱟ ᱫᱤᱥᱚᱢ ᱵᱟᱠᱚ ᱡᱚᱢ ᱠᱚᱣᱟ ᱵᱟᱵᱚᱱ ᱥᱚᱢᱟᱝ ᱛᱟᱵᱚ ᱥᱟᱱᱛᱟᱲ ᱦᱮᱸ ᱥᱮ ᱵᱟᱝ?
ᱵᱟᱝ ᱦᱮᱸ ᱚᱱᱟ ᱠᱟᱛᱷᱟ ᱴᱷᱤᱠᱜᱮᱭᱟ ᱢᱟᱱᱮ ᱡᱚᱢ ᱫᱚ ᱱᱤᱛᱚᱜ ᱱᱚᱝᱠᱟᱱ ᱡᱤᱱᱤᱥ ᱠᱟᱱᱟ ᱥᱮ ᱟᱢ ᱚᱠᱟᱴᱟᱜ ᱮᱢ ᱡᱚᱢ ᱦᱮᱣᱟ ᱠᱟᱱᱟ ᱚᱱᱟ ᱫᱚ ᱡᱟᱦᱟᱸ ᱞᱮᱠᱟ ᱜᱮ ᱛᱟᱦᱮᱱ ᱟᱢᱫᱚᱢ ᱡᱚᱢ ᱜᱮᱭᱟ ᱾
ᱚᱱᱟ ᱢᱟ ᱠᱟᱛᱷᱟ ᱠᱟᱱ ᱜᱮᱭᱟ ᱱᱤᱦᱟᱹᱛ, ᱜᱤᱫᱽᱨᱟᱹ ᱠᱷᱚᱱᱟᱜ ᱡᱮᱢᱚᱱᱮᱢ ᱦᱮᱭᱟᱜᱼᱟ ᱚᱱᱠᱟ ᱜᱮ ᱵᱟᱝ
ᱦᱮᱸ ᱱᱤᱛ ᱟᱵᱚ ᱥᱟᱱᱛᱟᱲ ᱦᱚᱯᱚᱱ ᱚᱱᱟ ᱠᱚ ᱡᱚᱢ ᱜᱮᱭᱟ ᱴᱷᱤᱠ ᱜᱮᱭᱟ ᱢᱟᱱᱟᱜ ᱠᱟᱹᱱᱟᱹ ᱡᱚᱢ ᱜᱮᱭᱟ ᱤᱥᱮᱱ ᱚᱼᱼ ᱚᱠᱚᱭ ᱡᱚᱢ ᱦᱮᱣᱟ ᱠᱟᱱ ᱩᱱᱤ ᱡᱚᱢᱟ ᱟᱨ ᱚᱠᱚᱭ ᱵᱟᱭ ᱡᱚᱢ ᱦᱮᱣᱟ ᱠᱟᱱ ᱩᱱᱤ ᱫᱚ ᱵᱟᱭ ᱡᱚᱢᱟ ᱾
ᱚᱵᱚᱥᱥᱳ ᱚᱵᱚᱥᱥᱳᱭ ᱦᱮᱸ ᱚᱱᱟ ᱢᱟᱼᱼ ᱚᱱᱟ ᱢᱟ ᱡᱚᱛᱷᱟᱛ ᱠᱟᱛᱷᱟ ᱠᱟᱱ ᱜᱮᱭᱟ ᱜᱚᱝᱠᱮ ᱟᱵᱮᱱ ᱪᱮᱫᱠᱟ ᱪᱮᱫᱠᱟ ᱢᱟᱱᱮ ᱪᱮᱫᱼᱼ ᱪᱮ ᱠᱟᱨ ᱯᱚᱨᱤᱵᱮᱥ ᱨᱮᱵᱮᱱ ᱦᱟᱨᱟ ᱵᱩᱨᱩ ᱠᱟᱱᱟ ᱚᱱᱠᱟ ᱠᱟᱛᱮ ᱵᱚᱱ ᱡᱚᱢ ᱧᱩᱭᱟ ᱥᱮ
ᱦᱮᱸ ᱚᱱᱟ ᱫᱚ ᱮᱠᱪᱩᱭᱮᱞᱤ᱾
ᱦᱮᱸᱻ
ᱢᱟᱱᱮ ᱟᱞᱮ ᱱᱚᱛᱮ ᱫᱚᱼᱼ ᱟᱞᱮ ᱱᱚᱛᱮ ᱫᱚ ᱥᱟᱱᱛᱟᱲ ᱦᱚᱸ ᱢᱟᱱᱮ ᱢᱮᱱᱟᱜ ᱞᱮ ᱜᱮᱭᱟ ᱢᱟᱱᱮ ᱚᱠᱟ ᱟᱹᱰᱤ ᱮᱠᱫᱚᱢ ᱢᱤᱫᱴᱮᱱ ᱠᱩᱞᱦᱤ ᱛᱟᱦᱮᱱᱟ ᱡᱮ ᱮᱠᱟ ᱥᱟᱱᱛᱟᱲ ᱯᱮᱨᱮᱡ ᱚᱱᱟ ᱫᱚ ᱵᱟᱝ ᱢᱟᱱᱮ ᱢᱤᱫᱼᱼ ᱢᱤᱠᱥ ᱜᱮᱭᱟᱞᱮ ᱟᱭᱢᱟ ᱡᱟᱹᱛ ᱱᱮᱯᱟᱞ ᱢᱮᱡᱳ ᱵᱟᱝᱜᱟᱞᱤᱼᱼ ᱢᱮᱱᱟᱜ ᱠᱚᱣᱟ ᱟᱞᱮ ᱠᱚ ᱢᱮᱱᱟᱜ ᱞᱮᱭᱟ ᱳᱨᱟᱣ ᱠᱚ ᱢᱮᱱᱟᱜ ᱠᱚᱣᱟ᱾
ᱦᱳᱭ ᱦᱳᱭ
ᱢᱟᱱᱮ ᱢᱤᱠᱥ ᱜᱮᱭᱟᱞᱮ ᱟᱨᱠᱤ᱾
ᱟᱯᱮ ᱫᱚᱯᱮ ᱢᱤᱠᱥ ᱜᱮᱭᱟ ᱢᱟᱱᱮ ᱥᱟᱱᱛᱟᱲᱟᱜ ᱡᱟᱦᱟᱸ ᱢᱤᱫᱴᱮᱱ ᱴᱚᱞᱟ ᱚᱱᱠᱟ ᱫᱚ ᱯᱟᱨᱥᱚᱱᱟᱞ ᱫᱚ ᱵᱟᱹᱱᱩᱜᱼᱟ ᱵᱟᱝ?
ᱵᱟᱝ ᱵᱟᱝ ᱚᱱᱠᱟ ᱥᱟᱱᱛᱟᱲ ᱢᱟᱱᱮ ᱮᱠᱮᱱ ᱜᱮ ᱥᱟᱱᱛᱟᱲ ᱡᱮᱠᱚᱼᱼ ᱛᱟᱦᱮᱱᱟ ᱚᱱᱟᱫᱚ ᱵᱟᱝ ᱱᱚᱰᱮᱫᱚ ᱫᱚ ᱢᱤᱠᱥ ᱜᱮ ᱢᱮᱱᱟᱜ ᱞᱮᱭᱟ ᱡᱷᱚᱛᱚᱜᱮ ᱟᱫᱚᱼᱼ ᱚᱱᱟ ᱠᱷᱟᱹᱛᱤᱨ ᱛᱮ ᱢᱟᱱᱮ ᱡᱟᱹᱱᱤᱡ ᱟᱞᱮᱨᱮᱱ ᱵᱟᱵᱟ ᱥᱮ ᱜᱚᱜᱚ ᱛᱟᱠᱚᱼᱼ ᱠᱩᱦᱚᱸ ᱡᱟᱹᱱᱤᱡ ᱚᱱᱟ ᱠᱚᱫᱚ ᱡᱚᱢ ᱠᱚ ᱵᱟᱫᱽ ᱠᱮᱫᱟ ᱥᱮᱼᱼ ᱥᱮ ᱪᱮᱫ ᱪᱚᱝ? ᱥᱮ ᱵᱟᱠᱩᱼᱼ ᱡᱚᱢ ᱜᱮᱭᱟ ᱚᱱᱠᱟ ᱡᱟᱹᱱᱤᱡ ᱦᱩᱭ ᱫᱟᱲᱮᱭᱟᱜᱼᱟ ᱵᱟᱝ ᱡᱮ ᱱᱤᱛᱚᱜ ᱥᱟᱵ ᱠᱟᱜ ᱢᱮ, ᱟᱭᱢᱟ ᱡᱟᱹᱛᱤ ᱥᱟ ᱥᱟᱶᱨᱮ ᱢᱮᱱᱟᱜ ᱵᱚᱱᱟ ᱛᱚ ᱠᱤᱪᱷᱩ ᱜᱟᱱ ᱟᱵᱚ ᱱᱚᱣᱟ ᱠᱚ ᱵᱚ ᱵᱚᱱ ᱵᱟᱹᱜᱤᱭᱟ ᱥᱮᱵᱚᱱᱼᱼ
ᱢᱟᱱᱮ ᱞᱟᱡᱟᱣ ᱠᱟᱴᱤᱡ ᱵᱩᱡᱷᱟᱹᱜᱼᱟ ᱟᱨᱠᱤ᱾
ᱦᱮᱸ ᱡᱟᱹᱱᱤᱡ ᱚᱱᱠᱟ ᱜᱮ ᱦᱩᱭ ᱫᱟᱲᱮᱭᱟᱜᱼᱟ ᱥᱮᱼᱼ ᱪᱮᱫ ᱪᱚᱝ ᱚᱱᱟᱫᱚ ᱟᱹᱞᱤᱧ ᱦᱚᱸ ᱵᱟᱞᱤᱧ ᱵᱟᱰᱟᱭᱟ ᱛᱚ ᱟᱹᱞᱤᱧ ᱫᱚ ᱠᱟᱹᱴᱤᱡ ᱠᱷᱚᱱᱜᱮ ᱵᱟᱞᱤᱧ ᱡᱚᱢᱼᱼ ᱠᱟᱫᱟ ᱟᱨ ᱚᱲᱟᱜ ᱨᱮᱦᱚᱸ ᱵᱟᱹᱞᱤᱧ ᱧᱮᱞ ᱠᱟᱫ ᱠᱚᱣᱟ ᱡᱚᱢ ᱚᱱᱟᱛᱮ ᱟᱹᱞᱤᱧ ᱫᱚ ᱚᱱᱟ ᱠᱚᱨᱮᱱᱟᱜ ᱤᱱᱴᱟᱨᱮᱥᱴ ᱵᱟᱹᱱᱩᱜᱼᱟ ᱟᱨᱠᱤᱼᱼ
ᱦᱮᱸ ᱦᱮᱸ ᱛᱟᱦᱚᱞᱮ ᱥᱩᱠᱨᱤ ᱡᱮᱞ ᱠᱚᱯᱮ ᱡᱚᱢ ᱵᱟᱲᱟᱭ ᱜᱮᱭᱟ ᱥᱮ ᱵᱟᱝ ᱛᱚᱦᱞᱮ?
ᱥᱩᱠᱨᱤ ᱡᱤᱞ ᱦᱚᱸ ᱵᱟᱝ ᱚᱱᱟ ᱫᱚ ᱵᱟᱯᱞᱟ ᱚᱲᱟᱜ ᱠᱚᱨᱮ ᱜᱮ ᱥᱚᱢᱚᱭ ᱞᱮᱠᱟᱼᱼ ᱠᱟ ᱡᱚᱢ ᱦᱩᱭᱩᱜ ᱜᱮᱭᱟ ᱚᱱᱠᱟᱼᱼ ᱜᱟᱛᱮ ᱠᱚ ᱥᱟᱶᱛᱮ ᱢᱟᱱᱮ ᱥᱟᱠᱟ ᱵᱮᱱ ᱜᱟᱛᱮ ᱠᱚ ᱥᱟᱶᱛᱮ ᱡᱟᱦᱟᱸ ᱨᱮᱵᱮᱱ ᱪᱟᱞᱟᱣᱱᱟ ᱵᱟᱯᱞᱟ ᱛᱚ ᱚᱸᱰᱮ ᱚᱱᱠᱟ ᱡᱚᱢ ᱦᱳᱭᱳᱜᱼᱼ ᱜᱮᱭᱟ ᱚᱲᱟᱜ ᱨᱮᱫᱚ ᱵᱟᱝᱜᱮ᱾
ᱚ ᱚ ᱚ ᱦᱮᱸ ᱛᱚ᱾ ᱜᱚᱝᱠᱮ ᱟᱞᱮ ᱥᱮᱫ ᱢᱟ ᱥᱩᱠᱨᱤᱞᱮ ᱥᱮᱸᱫᱽᱨᱟ ᱠᱚᱣᱟ ᱵᱤᱨ ᱯᱟᱠᱟᱲ ᱠᱚᱨᱮ, ᱟᱨᱞᱮ ᱡᱚᱢ ᱠᱚᱫᱚ,
ᱥᱤᱱᱫᱨᱟ ᱟᱞᱥᱤᱫ ᱢᱟᱼᱼ ᱟᱞᱮᱥᱮᱫ ᱥᱮᱸᱫᱽᱨᱟ ᱡᱩᱫᱤ ᱠᱚ ᱥᱟᱵ ᱞᱮᱢ ᱠᱷᱟᱱ ᱫᱚ ᱡᱮᱦᱳᱞ ᱦᱩᱭᱩᱜ ᱜᱮᱭᱟ᱾
ᱚ ᱚ ᱚ ᱟᱞᱮᱥᱮᱫ ᱫᱚ ᱡᱮᱦᱮᱨ ᱟᱞᱮ ᱫᱚ ᱥᱩᱫᱩ ᱜᱮ ᱥᱟᱱᱛᱟᱲ ᱢᱮᱱᱟᱜ ᱢᱮᱭᱟ ᱚᱠᱚᱭ ᱚᱠᱚᱭᱮ ᱡᱮᱞ ᱢᱮᱭᱟ ᱟᱨᱠᱤ᱾
ᱟᱪᱪᱷᱟ ᱚᱱᱠᱟ ᱠᱷᱟᱱ ᱢᱟ ᱟᱹᱰᱤ ᱵᱮᱥ ᱟᱞᱮ ᱥᱮᱱ ᱫᱚ ᱚᱱᱮ ᱚᱱᱠᱟ ᱢᱟᱱᱮ ᱟᱵᱮᱱ ᱡᱩᱫᱤ ᱵᱮᱱ ᱥᱟᱵ ᱧᱟᱢ ᱞᱮᱱᱼᱼ ᱠᱷᱟᱱ ᱫᱚ ᱛᱚᱵᱮ ᱟᱹᱰᱤ ᱠᱷᱟᱛᱨᱟ ᱜᱮᱭᱟ ᱟᱨ ᱵᱟᱵᱮᱱ ᱥᱟᱵ ᱞᱮᱱᱠᱷᱟᱱ ᱫᱚ ᱴᱷᱤᱠ ᱜᱮᱭᱟ᱾
ᱚ ᱚ ᱚ ᱻ ᱦᱩᱸ ᱟᱞᱮ ᱥᱮᱫ ᱫᱚ ᱟᱹᱰᱤ ᱡᱟᱹᱥᱛᱤ ᱥᱩᱠᱨᱤ ᱥᱮᱸᱫᱽᱨᱟ ᱫᱚ ᱦᱳᱭᱳᱜ ᱜᱮᱭᱟ᱾ ᱟᱨ
ᱩᱸᱻ
ᱟᱨ ᱵᱤᱨ ᱨᱮᱱ ᱡᱟᱱᱣᱟᱨ ᱢᱟᱱᱮ ᱩᱱᱠᱩ ᱥᱩᱠᱨᱤ ᱡᱮᱠᱚ ᱛᱟᱦᱮᱱᱟ ᱩᱱᱠᱩ ᱢᱟ ᱟᱨᱦᱚᱸ ᱟᱹᱰᱤ ᱰᱮᱱᱡᱟᱨᱟᱥ ᱠᱚ ᱛᱟᱦᱮᱱᱟ᱾
ᱟᱹᱰᱤ ᱰᱮᱱᱡᱟᱨᱮᱥ ᱰᱟᱴᱟ ᱠᱚ ᱳᱰᱩᱞᱳᱠᱚᱜ ᱛᱟᱠᱚᱣᱟ?
ᱦᱮᱸ ᱰᱟᱴᱟ ᱩᱰᱩᱠ ᱟᱨᱦᱚᱸ ᱟᱹᱰᱤ ᱠᱷᱟᱛᱨᱟ ᱠᱚ ᱫᱟᱹᱲ ᱫᱟᱲᱮᱭᱟᱜᱼᱟ ᱩᱱᱠᱩ ᱫᱚ ᱢᱟᱱᱮ ᱧᱮᱞ ᱛᱮᱜᱮ ᱟᱹᱰᱤ ᱰᱮᱧᱡᱟᱨᱼᱼ ᱠᱚ ᱧᱮᱞᱚᱜ ᱟᱹᱞᱤᱧ ᱞᱤᱧ ᱧᱮᱞ ᱵᱟᱲᱟᱣ ᱠᱟᱜ ᱠᱚᱜᱮᱭᱟ ᱥᱮᱼᱼ
ᱚ ᱦᱮᱸ ᱦᱮᱸ ᱛᱟᱨ ᱢᱚᱫᱽᱫᱷᱮ ᱜᱮ ᱡᱷᱟᱹᱞᱤ ᱯᱷᱟᱹᱞᱤ ᱠᱚᱨᱮ ᱠᱷᱮᱪᱟ ᱢᱮᱪᱟ ᱠᱚᱨᱮ ᱡᱚᱢ ᱵᱟᱲᱟᱭᱴ ᱦᱩᱭᱩᱜ ᱜᱮᱭᱟ ᱟᱨᱠᱤ
ᱟᱪᱪᱷᱟ ᱛᱚ ᱟᱯᱮ ᱥᱮᱫ ᱫᱚ ᱚᱱᱠᱟ ᱫᱚ ᱵᱟᱹᱱᱩᱜᱼᱟ ᱥᱮ?
ᱪᱮᱫᱠᱟ?
ᱢᱟᱱᱮ ᱡᱮᱦᱮᱞ ᱟᱨᱠᱤ ᱾